ᱦᱮᱞᱳ
ᱦᱮᱸ
ᱦᱮᱸ ᱡᱚᱦᱟᱨ ᱜᱮ? ᱥᱮᱛᱟᱜ ᱡᱚᱦᱟᱨ ᱛᱚᱵᱮ ᱪᱮᱵᱮᱱ ᱪᱤᱠᱟᱹ ᱵᱟᱲᱟᱭᱮᱫᱟ?
ᱜᱮ
ᱢᱮᱱᱫᱟᱞᱤᱧ ᱟᱞᱮ ᱫᱚᱞᱮ ᱵᱮᱥ ᱵᱟᱲᱟ ᱜᱮᱭᱟ ᱟᱯᱮᱜ ᱜᱮ ᱦᱟᱸᱜ?
ᱦᱚᱸ
ᱛᱟᱦᱚᱞᱮ ᱜᱚᱝᱠᱮ ᱚᱲᱟᱜ ᱠᱚ ᱵᱷᱟᱜᱮᱚᱛ ᱵᱷᱤᱮᱭᱟ ᱵᱟᱝ?
ᱦᱟᱹᱜᱤ ᱜᱤ
ᱦᱮᱸ
ᱛᱚᱵᱮ ᱦᱟᱱᱛᱮ ᱤᱭᱟᱹ ᱥᱮᱱᱟᱜ, ᱠᱟᱹᱢᱤ ᱠᱚᱼᱫᱚ ᱦᱩᱭ ᱵᱟᱲᱟᱭᱱᱟ ᱦᱩᱲᱩ ᱨᱚᱦᱚ
ᱵᱟᱝ ᱜᱮ ᱜᱚᱝᱠᱮ ᱮᱠᱷᱚᱱᱳ ᱟᱹᱣᱨᱤ ᱦᱩᱭᱩᱜ ᱜᱮᱭᱟ᱾ ᱟᱹᱣᱨᱤ ᱞᱮ ᱮᱴᱟ, ᱱᱚᱜ-ᱚᱭ ᱫᱟᱜ ᱜᱮ ᱵᱟᱭ ᱫᱟᱜ ᱵᱟᱲᱟᱭᱮᱫᱟ᱾
ᱟᱞᱮ ᱫᱚ ᱵᱟᱨᱟᱵᱟᱹᱨᱤ ᱠᱟᱛᱮᱜ ᱞᱮ ᱡᱤᱨᱟᱹᱣ ᱟᱠᱟᱱᱟ ᱟᱞᱮ ᱦᱚᱸ᱾ ᱛᱚᱜ ᱫᱟᱜ ᱞᱮ ᱛᱟᱸᱜᱤᱩ ᱠᱟᱫᱟ ᱟᱞᱮ ᱦᱚᱸ᱾ ᱫᱟᱜ ᱜᱤ ᱵᱟᱭ ᱫᱟᱜ ᱫᱟ?
ᱛᱚᱞᱟ ᱠᱚᱼᱫᱚ ᱦᱟᱨᱟ-ᱜᱚᱜ ᱠᱟᱱᱟ ᱥᱮ ᱵᱟᱝ?
ᱦᱮᱸ
ᱛᱚᱞᱟ ᱠᱚᱼᱫᱚ ᱦᱟᱨᱟᱜᱚᱜ ᱠᱟᱱᱟ ᱥᱮ ᱵᱟᱝ?
ᱛᱚᱞᱟ ᱠᱚ ᱦᱟᱨᱟᱭᱮᱱᱟ᱾ ᱚᱸ ᱨᱚᱦᱚᱭ ᱞᱮ ᱤᱥᱴᱟᱴ ᱮᱱᱟᱞᱮ ᱦᱟᱸᱜ
ᱛᱟᱦᱞᱮ ᱚᱝᱠᱟ ᱡᱩᱫᱤ ᱾ ᱦᱩᱸ ᱞᱟᱹᱭ ᱢᱮ ᱞᱮᱭ ᱢᱮ ᱞᱮᱭ ᱢᱮ ᱪᱮᱫ ᱮᱢ ᱞᱮᱭᱫᱟ?
ᱢᱮᱱᱫᱟᱹᱞᱤᱧ ᱨᱚᱦᱚᱭ ᱵᱟᱨᱟ ᱵᱟᱹᱨᱤ ᱠᱟᱛᱮ ᱦᱚᱸᱞᱮ ᱡᱤᱨᱟᱹᱣ ᱠᱟᱱᱟ ᱱᱤᱛᱚᱜ ᱫᱚ ᱟᱹᱣᱨᱤ ᱫᱟᱜ ᱛᱮ᱾ ᱛᱚᱵᱮ ᱤᱭᱟᱹ ᱠᱚᱼᱫᱚ ᱛᱤᱨᱤᱥ ᱡᱩᱱ ᱫᱚ ᱚᱠᱟ ᱞᱮᱠᱟ ᱯᱟᱨᱚᱢ ᱵᱟᱲᱟᱭᱮᱱᱟ ᱟᱯᱮ ᱥᱮᱫ ᱫᱚ?
ᱦᱩᱸ ᱜᱚᱝᱠᱮ ᱦᱩᱸ ᱵᱷᱟᱜᱮ ᱜᱮ ᱯᱟᱨᱚᱢ ᱫᱚ ᱯᱟᱨᱚᱢ ᱠᱟᱱᱟ, ᱟᱨ ᱵᱷᱟᱜᱮ ᱜᱮᱞᱮ ᱯᱟᱞᱚᱱ ᱟᱠᱟᱫᱟ᱾
ᱦᱩᱸ ᱟᱞᱮ ᱦᱚᱸ ᱟᱞᱮ ᱦᱚᱸ ᱵᱷᱟᱹᱜᱤ ᱫᱚ ᱵᱷᱟᱹᱜᱤ ᱜᱮᱞᱮ ᱯᱟᱨᱚᱢ ᱠᱮᱫᱟ ᱾ ᱛᱮ ᱟᱞᱮ ᱥᱳᱨ ᱧᱚᱜ ᱨᱮᱜᱮ ᱥᱮ ᱢᱤᱫᱴᱮᱡ ᱜᱷᱚᱴᱚᱱᱟ ᱦᱩᱭᱱᱟ ᱦᱮᱸ, ᱱᱟᱭᱤᱴ ᱯᱨᱳᱜᱨᱟᱢ ᱠᱚ ᱫᱚᱦᱚ ᱞᱮᱫᱟ ᱵᱟᱝ ᱛᱟᱭᱚᱢ ᱛᱮ ᱚᱸᱰᱮ ᱵᱚᱞᱮ ᱢᱤᱴᱮᱡ ᱢᱤᱴᱮᱡ ᱠᱚᱲᱟ ᱦᱚᱲ, ᱠᱚ ᱜᱚᱡᱽ ᱠᱤᱫᱮᱭᱟ ᱩᱱᱤᱥ ᱥᱟᱞ ᱨᱮᱱ ᱾
ᱢᱟᱭ ᱛᱮᱠᱚ ᱜᱚᱡ ᱠᱤᱫᱤᱭᱟ ᱾
ᱦᱩᱸ ᱱᱤᱫᱟᱹ ᱱᱤᱫᱟᱹ ᱱᱟᱭᱤᱴ ᱯᱨᱳᱜᱨᱟᱢ ᱛᱟᱦᱮᱸ ᱠᱟᱱᱟ ᱛᱟᱭᱚᱢᱛᱮ ᱚᱠᱟᱥᱮᱜ ᱨᱮ ᱵᱟᱝ ᱠᱚ ᱜᱚᱡᱽ ᱠᱮᱫᱮ ᱵᱚᱞᱮ, ᱟᱨᱦᱚᱸ ᱦᱩᱞ ᱢᱟᱦᱟ ᱨᱤᱜᱤ, ᱥᱟᱭᱮᱴ ᱨᱮ ᱤᱫᱤ ᱠᱟᱛᱮ ᱠᱚ ᱛᱚᱯᱟᱣ ᱛᱟᱦᱮᱱᱟ ᱟᱭᱢᱟ ᱫᱤᱱ ᱵᱟᱫᱽ ᱨᱮ ᱠᱷᱚᱵᱚᱨ ᱧᱟᱢ ᱮᱱᱟ, ᱢᱟᱱᱮ
ᱢᱟᱱᱮ ᱦᱚᱲ ᱢᱟᱱᱮ ᱟᱵᱚ ᱥᱟᱱᱛᱟᱲ ᱠᱚᱲᱟ ᱜᱤᱫᱽᱨᱟᱹ ᱜᱮ ᱵᱟᱝ?
ᱦᱩᱸ ᱦᱩᱸ ᱥᱟᱱᱛᱟᱞ ᱠᱚᱲᱟ ᱜᱮ ᱢᱟᱱᱮ ᱚᱠᱟᱞᱮᱠᱟ ᱵᱟᱝ ᱤᱱᱤᱦᱚ ᱢᱤᱜᱴᱮᱡ ᱢᱤᱜᱴᱮᱡ ᱠᱩᱲᱤ ᱵᱚᱞᱮ ᱠᱤᱱ ᱠᱩᱥᱤᱭᱟᱭ ᱠᱟᱱ ᱛᱟᱦᱮᱱᱟ ᱚᱱᱠᱟ
ᱦᱟᱹᱱᱤ ᱦᱚᱸ ᱱᱩᱭ ᱦᱚᱸ ᱛᱟᱢ ᱛᱮ ᱚᱱᱠᱟ ᱠᱚ ᱜᱚᱡᱽ ᱠᱮᱫᱮᱭᱟ ᱩᱱᱤ ᱠᱚᱲᱟ,
ᱢᱟᱱᱮ ᱵᱟᱨ ᱦᱚᱲ ᱛᱮ ᱠᱤᱧ ᱠᱩᱥᱤᱭᱟ ᱛᱮᱸᱦᱮᱜ
ᱩᱱᱤ ᱵᱟᱨ ᱦᱚᱲ ᱠᱚᱲᱟ ᱠᱤᱱ ᱛᱟᱦᱮᱸ ᱠᱟᱱᱟ᱾ ᱩᱱᱤ ᱢᱤᱫᱴᱮᱡ ᱠᱚᱲᱟ ᱦᱚᱲ ᱫᱚᱠᱚ ᱥᱟᱵ ᱠᱮᱫᱮᱭᱟ, ᱩᱱᱤ ᱠᱚᱴᱷᱟᱭ ᱜᱚᱡ ᱠᱟᱸᱫᱮ ᱩᱱᱤ ᱫᱚ ᱵᱟᱠᱚ ᱥᱟᱵᱠᱟᱫᱮ ᱛᱟᱦᱮᱱᱟ᱾ ᱩᱱᱤ ᱥᱟᱶ ᱨᱤᱱᱤᱡ ᱠᱩ ᱥᱟᱵ ᱠᱟᱫᱮ ᱛᱟᱦᱮᱱᱟ᱾
ᱛᱟᱦᱞᱮ ᱮᱠᱷᱚᱱ ᱫᱚ ᱩᱱᱠᱩ ᱥᱟᱵ ᱠᱚᱠᱚ ᱥᱟᱵ ᱠᱟᱜ ᱠᱚᱣᱟ ᱛᱚ ᱯᱩᱞᱤᱥ ᱛᱮ ᱵᱟᱝ?
ᱯᱩᱞᱤᱥ ᱫᱚ ᱩᱱᱤ ᱢᱤᱫᱴᱮᱡ ᱠᱩ ᱥᱟᱵ ᱠᱟᱫᱤᱭᱟ᱾
ᱟᱫᱚ ᱟᱫᱚ ᱩᱱᱤ ᱴᱷᱮᱱ ᱠᱷᱚᱱ ᱵᱟᱠᱚ ᱠᱩᱞᱤᱭᱮ ᱠᱟᱱᱟ ᱡᱮ ᱱᱚᱝᱠᱟ ᱵᱮᱯᱟᱨ,
ᱩᱱᱤ ᱦᱚᱸ ᱩᱱᱤ ᱦᱚᱸ ᱵᱟᱭ ᱞᱟᱹᱭ ᱫᱟ᱾ ᱢᱟᱱᱮ ᱵᱟᱠᱩ ᱞᱟᱹᱭ ᱜᱚᱫᱟ ᱚᱱᱠᱟ ᱦᱟᱝ?
ᱦᱳᱭ,
ᱤᱭᱟᱹ ᱦᱚᱸ ᱜᱚᱡ ᱠᱷᱟᱡ ᱜᱚᱡᱟᱹᱧ ᱢᱮ ᱛᱮ ᱵᱟᱹᱧ ᱞᱟᱹᱭᱟ᱾ ᱠᱩ ᱢᱟᱱᱮ ᱥᱟᱨᱮ ᱠᱚ ᱦᱩᱸ ᱢᱟᱱᱮ ᱱᱟᱭᱤᱴ ᱯᱨᱳᱜᱨᱟᱢ ᱵᱟᱝ ᱫᱚᱦᱚ ᱡᱟᱹᱲᱩᱲᱟ ᱵᱟᱝ ᱱᱟᱭᱤᱴ ᱯᱨᱳᱜᱨᱟᱢ ᱵᱟᱝ ᱫᱚᱦᱚ ᱡᱟᱹᱨᱩᱲᱟ᱾
ᱮᱠᱫᱚᱢ ᱮᱠᱫᱚᱢ ᱮᱠᱫᱚᱢ ᱮᱠᱫᱚᱢ ᱱᱚᱣᱟ ᱫᱚ,
ᱛᱤᱦᱤᱧ ᱜᱟᱯᱟ ᱱᱟᱭᱤᱴ ᱯᱨᱳᱜᱨᱟᱢ ᱫᱚᱦᱚ ᱠᱟᱛᱮᱫ ᱪᱮᱫ ᱠᱚᱪᱚᱝ ᱦᱳᱭᱩᱜ ᱠᱟᱱᱟ ᱚᱱᱠᱟᱜᱤ ᱾ ᱮ ᱛᱮᱸᱫ ᱠᱮᱥ ᱪᱮᱜ ᱠᱩ,
ᱦᱳᱭ ᱦᱳᱭ ᱜᱚᱝᱠᱮ᱾
ᱚᱱᱟ ᱢᱟ ᱟᱹᱰᱤ ᱡᱟᱹᱥᱛᱤ ᱜᱤ ᱪᱟᱞᱟᱜ ᱠᱟᱱ ᱾
ᱚᱱᱟ ᱢᱟ ᱡᱟᱹᱥᱛᱤ ᱢᱟᱱᱮ
ᱵᱩᱡᱷᱟᱹᱣ ᱫᱟ ᱦᱮᱸ ᱟᱵᱩ ᱡᱟᱹᱛᱣᱟᱜ ᱜᱮ ᱵᱟᱝ ᱫᱚ ᱡᱟᱹᱥᱛᱤ ᱪᱟᱞᱟᱜ ᱠᱟᱱ, ᱚᱱᱟ ᱦᱚᱸ ᱮᱴᱟᱜ ᱡᱟᱹᱛᱟᱜ ᱢᱟ ᱚᱱᱠᱟ ᱵᱟᱝ ᱤᱭᱟᱹᱜ ᱠᱟᱱᱟ ᱵᱟᱝ ᱤᱱᱟᱹᱜ,
ᱦᱳᱭ ᱜᱚᱢᱠᱮ ᱱᱚᱣᱟ ᱢᱟ ᱟᱹᱰᱤ ᱢᱟᱨᱟᱝ ᱠᱟᱛᱷᱟᱢ ᱞᱟᱹᱭ ᱟᱠᱟᱫᱟ᱾
ᱢᱤᱫ ᱫᱚᱢ ᱞᱟᱦᱟ ᱧᱚᱜ ᱞᱤᱧ ᱟᱸᱡᱚᱢ ᱞᱮᱫᱟ ᱢᱤᱫᱴᱮᱱ ᱱᱟᱹᱨᱥ ᱠᱩᱲᱤ ᱠᱚ ᱤᱭᱟᱹ ᱫᱤᱭᱟ ᱵᱟᱝ ᱞᱟᱦᱟ ᱵᱚᱪᱷᱚᱨ ᱥᱮ ᱛᱤᱱᱟᱹᱜ? ᱛᱤᱥ ᱦᱚᱸ ᱵᱟᱝ ᱛᱟᱦᱮᱸ ᱠᱟᱱ, ᱟᱭᱢᱟ ᱫᱤᱱᱨᱮ, ᱩᱱᱤ ᱟᱡ ᱟᱡ ᱠᱷᱚᱡ ᱠᱟᱹᱴᱤ ᱵᱚᱞᱮ ᱨᱟᱹᱠᱷᱤ ᱛᱚᱞᱟᱭ ᱞᱟᱹᱜᱤᱫ ᱦᱟᱹᱡᱩᱜ ᱠᱟᱱ ᱛᱟᱦᱮᱱᱟ ᱾ ᱯᱤᱭᱟ ᱠᱚᱲᱟ ᱠᱚ ᱛᱟᱦᱮᱸ ᱠᱟᱱᱟ ᱢᱩᱥᱞᱟᱹ ᱠᱚᱲᱟ, ᱵᱟᱰᱟᱭ ᱞᱮᱜᱮᱭᱟᱵᱮᱱ ᱥᱮ ᱵᱟᱝ ᱦᱳᱭ ᱚᱱᱟ
ᱚᱱᱟᱞᱤᱧ ᱵᱟᱰᱟᱭ ᱠᱟᱫᱟ ᱢᱟᱱᱮ ᱮᱴᱟᱜ ᱡᱟᱹᱛᱟᱜ ᱫᱚ ᱟᱨ ᱢᱟᱱᱮ ᱚᱱᱠᱟ ᱤᱱᱟᱹᱜ ᱵᱟᱝ? ᱤᱭᱟᱹ ᱠᱟᱱᱟ ᱵᱟᱝ ᱟᱨ ᱟᱵᱚ ᱡᱟᱹᱛᱟᱜ ᱢᱤᱜ ᱨᱚᱠᱚᱢ ᱛᱟᱦᱮᱱᱟ ᱵᱟᱝ?
ᱦᱳᱭ ᱜᱚᱝᱠᱮ ᱚᱱᱟ ᱜᱮᱛᱚ ᱠᱟᱛᱷᱟ ᱠᱟᱱᱟ ᱾
ᱛᱚ ᱢᱟᱱᱮ ᱚᱱᱠᱟ ᱞᱮᱰᱟᱨ ᱜᱮᱠᱚ ᱵᱟᱹᱠᱚ ᱢᱟᱱᱮ ᱢᱚᱸᱡᱽ ᱛᱮ ᱵᱟᱠᱚ ᱠᱟᱹᱢᱤᱭᱮᱫᱟ ᱵᱟᱝ᱾
ᱠᱷᱟᱡ ᱪᱮᱫ ᱵᱚᱞᱮ
ᱜᱚᱝᱠᱮ ᱱᱚᱣᱟ ᱱᱚᱣᱟ ᱢᱟᱛᱚ ᱟᱵᱚᱣᱟᱜ ᱟᱵᱚᱣᱟᱜ ᱥᱟᱱᱛᱟᱲ ᱠᱮᱥ ᱛᱟᱵᱚᱱ ᱠᱚᱨᱮᱱᱟᱜ ᱜᱮ ᱢᱟᱱᱮ ᱵᱮᱥᱤ ᱜᱷᱚᱴᱟᱜ ᱠᱟᱱᱟ ᱱᱚᱣᱟ ᱠᱚᱫᱚ ᱡᱚᱵᱚᱱ ᱪᱷᱟᱛᱤᱠ ᱫᱤᱠᱩ ᱢᱟᱱᱮ ᱫᱤᱠᱩ ᱠᱚᱣᱟᱜ ᱡᱤᱱᱤᱥ ᱠᱚᱨᱮ ᱥᱮᱨᱚᱠᱚᱢ ᱫᱚ ᱢᱟᱱᱮ ᱵᱟᱝ ᱜᱷᱚᱴᱟᱜ ᱠᱟᱱᱟ ᱱᱚᱣᱟ ᱫᱚ ᱠᱮᱥ ᱜᱷᱚᱴᱟᱜ ᱠᱟᱱᱟ ᱟᱵᱚ ᱥᱟᱱᱛᱟᱲ ᱨᱮᱜᱮ᱾
ᱦᱩᱸ ᱤᱧᱟᱹᱜ ᱢᱮᱱᱫᱚ ᱪᱮᱫ ᱢᱟᱱᱮ ᱵᱟᱠᱚ ᱟᱹᱠᱤᱞ ᱟᱜ ᱚᱱᱠᱟ ᱫᱚ ᱥᱟᱵ ᱠᱮᱫᱮᱭᱟᱢ ᱰᱟᱭᱨᱮᱠᱴ ᱡᱮᱦᱮᱞ ᱵᱟᱲᱟ ᱵᱟᱹᱱᱩᱜᱼᱟ ᱰᱟᱭᱨᱮᱠᱴ ᱜᱚᱡᱮ ᱢᱮ᱾
ᱢᱟᱱᱮ ᱢᱤᱫᱴᱮᱡ ᱠᱩᱲᱤ ᱡᱩᱫᱤ ᱩᱱᱤ ᱚᱱᱠᱟᱣ ᱠᱟᱫᱮᱭᱟ ᱩᱱᱤ ᱩᱱᱤ ᱫᱚ ᱵᱟᱭ ᱯᱟᱯ ᱞᱮᱫᱟ ᱩᱱ ᱥᱚᱢᱳᱭ ᱟᱨ ᱟᱢ ᱩᱱᱤᱢ ᱜᱚᱡᱮᱛᱮ ᱟᱢᱮᱢ ᱯᱟᱯᱟ᱾
ᱦᱳᱭ ᱦᱳᱭ
ᱚᱱᱠᱟ ᱞᱮᱠᱷᱟᱡ ᱢᱟᱱᱮ ᱡᱟᱦᱟᱸᱭ ᱜᱮ ᱤᱭᱟᱹ ᱢᱟᱱᱮ ᱵᱚᱛᱚᱨᱚᱜᱼᱟᱭ ᱵᱟᱝ᱾ ᱥᱟᱵ ᱥᱟᱵ ᱦᱚᱪᱚ ᱞᱮᱱᱠᱷᱟᱡ ᱫᱚ ᱢᱟᱱᱮ ᱰᱟᱭᱨᱮᱠᱴ ᱯᱷᱟᱥᱤᱭᱮᱢ ᱤᱱᱟᱹ ᱠᱷᱚᱡ ᱮᱴᱟᱜ ᱤᱭᱟᱹ ᱵᱟᱹᱱᱩᱜᱼᱟ ᱾
ᱦᱮᱸ ᱢᱟᱱᱮ ᱩᱱᱤ ᱦᱚᱸ ᱠᱟᱹᱴᱤᱡ ᱵᱚᱛᱚᱨ ᱛᱮ ᱡᱟᱛᱮ ᱯᱚᱨᱮᱛᱮ ᱵᱩᱡᱽ ᱢᱟ ᱚᱠᱚᱭ ᱡᱮ ᱱᱚᱝᱠᱟ ᱱᱚᱝᱠᱟ ᱢᱮᱭᱟ ᱠᱚ ᱥᱮ ᱪᱮᱫ ᱩᱱᱤ ᱵᱚᱛᱚᱨ ᱫᱚ ᱚᱱᱟ ᱠᱟᱹᱢᱤᱴᱟᱜ ᱡᱚᱛᱚ ᱵᱟᱭ ᱠᱚᱨᱟᱣᱢᱟ᱾
ᱦᱩᱸ ᱦᱩᱸ ᱛᱚᱵᱮ ᱟᱯᱮ ᱮᱥᱴᱮᱴ ᱫᱚ ᱚᱠᱟ ᱥᱮᱫ ᱯᱟᱲᱟᱜ ᱠᱟᱱᱟ᱾
ᱳᱭᱮᱥᱴ ᱵᱮᱝᱜᱚᱞ᱾
ᱦᱳᱭ ᱦᱳᱭ
ᱚᱸ ᱤᱧ ᱫᱚ ᱟᱥᱟᱢ ᱠᱷᱚᱱᱤᱧ ᱟᱥᱟᱢ ᱠᱷᱚᱱᱤᱧ ᱢᱮᱱᱫᱟ ᱤᱧ ᱫᱚ ᱟᱥᱟᱢ
ᱟᱨ ᱳᱭᱮᱥ ᱳᱭᱮᱥᱴ ᱵᱮᱝᱜᱚᱞ ᱨᱮᱫᱚ ᱪᱮᱫ ᱠᱚ ᱢᱟᱱᱮ ᱡᱟᱹᱥᱛᱤ ᱠᱚ ᱪᱟᱥᱟ ᱚᱱᱛᱮ?
ᱡᱟᱹᱥᱛᱤ ᱪᱟᱥ ᱛᱟᱯᱚᱨᱮ ᱦᱩᱲᱩ ᱦᱚᱸ ᱦᱩᱭᱩᱜ ᱜᱮᱭᱟ ᱾ ᱟᱯᱮ ᱥᱮᱜᱢᱟ ᱪᱮᱫ ᱪᱟᱥ ᱠᱚ ᱪᱟᱥ ᱜᱮᱭᱟ?
ᱟᱞᱮ ᱥᱮᱫ ᱵᱟᱫᱽ ᱵᱟᱠᱤ ᱡᱚᱛᱚ ᱜᱮ ᱚᱲᱟᱜ ᱨᱮ ᱡᱚᱢ ᱞᱟᱹᱜᱤᱫ᱾ ᱩᱛᱩ ᱡᱤᱱᱤᱥ ᱠᱚᱞᱮ ᱪᱟᱥᱟ ᱦᱩᱲᱳ ᱠᱚᱦᱚᱸ᱾ ᱪᱟᱸ ᱪᱟᱸ ᱟᱯᱮᱥᱮᱫ ᱡᱟᱹᱥᱛᱤ ᱢᱮᱱᱟᱜᱼᱟ ᱦᱟᱸᱜ ᱚᱱᱠᱟᱞᱤᱧ ᱵᱟᱲᱟᱭ ᱠᱟᱫᱟ ᱟᱹᱞᱤᱧ ᱦᱚᱸ᱾ ᱡᱟᱹᱥᱛᱤ ᱜᱮ ᱱᱚᱰᱮ ᱱᱚᱰᱮ ᱪᱟᱭ ᱜᱮ ᱵᱚᱞᱮ ᱡᱟᱹᱥᱛᱤ ᱢᱮᱱᱟᱜᱼᱟ ᱵᱟᱝ ᱟᱥᱟᱢ ᱨᱮ? ᱟᱪᱪᱷᱟ ᱡᱷᱟᱲᱠᱷᱚᱱᱰ ᱨᱮ ᱚᱸᱰᱮ ᱫᱮᱣᱜᱷᱚᱨ ᱡᱮᱞᱟ ᱵᱮᱱ ᱧᱮᱞ ᱟᱠᱟᱫ ᱜᱮᱭᱟ ᱵᱮᱱ?
ᱦᱳᱭ ᱜᱚᱝᱠᱮ
ᱦᱮᱸ
ᱵᱟᱝ ᱜᱚᱝᱠᱮ ᱟᱫᱚ ᱚᱱᱛᱮ ᱫᱚ ᱵᱟᱝ ᱪᱟᱞᱟᱣ ᱵᱟᱲᱟ
ᱚ ᱟᱱᱮ ᱚᱸᱰᱮ ᱪᱟᱞᱟᱜ ᱪᱟᱞᱟᱜ ᱞᱤᱧ ᱜᱚᱴᱟᱞᱮᱫᱟ ᱵᱚᱞᱮ ᱞᱤᱧ᱾
ᱚ
ᱛᱚᱵᱮ ᱡᱚᱢ ᱵᱟᱲᱟ ᱠᱚᱫᱚ ᱦᱩᱭᱮᱱᱟ᱾
ᱵᱟᱲᱟ ᱠᱚ ᱦᱩᱭᱩᱜ ᱠᱟᱱᱟ᱾
ᱦᱩᱸ ᱪᱮᱫ ᱤᱭᱟᱹ ᱛᱮᱞᱟᱝ ᱜᱟᱞᱢᱟᱨᱟᱣᱟ ᱦᱩᱞ ᱢᱟᱦᱟᱸ ᱠᱟᱹᱴᱤᱡ ᱛᱮ ᱠᱟᱹᱴᱤᱡ ᱢᱤᱧ ᱞᱟᱹᱭᱟᱢᱟ ᱦᱮᱸ᱾
ᱦᱳᱭ ᱦᱳᱭ
ᱟᱪᱪᱷᱟ ᱦᱩᱞ ᱢᱟᱦᱟᱸ ᱨᱮ ᱢᱟᱱᱮ ᱟᱵᱚ ᱦᱚᱲᱤᱧ ᱧᱮᱞ ᱵᱟᱲᱟᱭᱮᱫ ᱠᱚᱣᱟ ᱚᱱᱠᱟ ᱟᱭᱢᱟ ᱡᱟᱭᱜᱟ ᱨᱮᱜᱮ ᱢᱟᱱᱮ᱾ ᱦᱟᱺᱰᱤ ᱠᱚ ᱤᱫᱤᱫᱟ ᱟᱠᱷᱨᱤᱧ ᱞᱟᱹᱜᱤᱫ ᱚᱸᱰᱮ ᱟᱦᱟ ᱪᱮᱫ ᱠᱚᱪᱚᱝ ᱦᱟᱺᱰᱤ ᱥᱟᱶᱛᱮ ᱪᱟᱠᱷᱱᱟ ᱢᱟ ᱛᱟᱦᱮᱱ ᱜᱮ ᱡᱤᱞ ᱠᱚ ᱪᱮᱫ ᱠᱚ,
ᱦᱳᱭ ᱦᱳᱭ᱾
ᱟᱫᱚ ᱱᱚᱣᱟ ᱫᱚ ᱵᱷᱟᱜᱤ ᱵᱟᱝ ᱦᱩᱭᱩᱜ ᱠᱟᱱᱟ ᱵᱟᱝ᱾
ᱤᱱᱦᱤᱞᱟᱹᱜ ᱟᱵᱚᱣᱟᱜ ᱟᱵᱚᱣᱟᱜ ᱫᱩᱠ ᱫᱤᱱ ᱨᱮ ᱡᱩᱫᱤᱢ ᱡᱚᱢ ᱧᱩᱜ ᱠᱷᱟᱡ ᱪᱮᱫ ᱦᱩᱭᱩᱜ-ᱟ᱾
ᱱᱚᱣᱟ ᱢᱟ ᱟᱹᱰᱤ ᱞᱟᱹᱠᱛᱤᱭᱟᱱ ᱠᱟᱛᱷᱟᱢ ᱞᱟᱹᱭ ᱠᱟᱫ ᱠᱟᱨᱚᱱ ᱡᱮᱦᱮᱛᱩ ᱟᱵᱚ ᱥᱟᱱᱛᱟᱲᱟᱜ ᱜᱮ ᱦᱩᱭᱩᱜ ᱠᱟᱱᱟ ᱡᱮ ᱱᱚᱣᱟ ᱡᱤᱱᱤᱥ ᱱᱚᱣᱟ ᱫᱩᱠ ᱨᱮᱱᱟᱜ ᱩᱱ ᱜᱷᱚᱴᱟᱣ ᱞᱮᱱᱛᱮ ᱱᱚᱣᱟ ᱡᱤᱱᱤᱥ ᱴᱷᱟᱠ ᱟᱵᱚ ᱵᱚᱱ ᱯᱟᱞᱚᱱ ᱫᱟ ᱦᱮᱸ ᱥᱮ ᱵᱟᱝ?
ᱦᱮᱸ ᱢᱟᱱᱮ ᱵᱟᱰᱟᱭ ᱠᱟᱛᱮᱫ ᱦᱚᱸ ᱩᱱᱠᱩ ᱵᱟᱰᱟᱭ ᱠᱟᱛᱮᱫ ᱦᱚᱸ ᱵᱟᱠᱚ ᱵᱩᱡᱷᱟᱹᱣᱮᱫ ᱠᱟᱱ ᱛᱟᱵᱚᱱᱟ ᱢᱟᱱᱮ
ᱚᱱᱟ ᱠᱚᱫᱚ ᱮᱠᱫᱚᱢ ᱢᱟᱱᱮ ᱤᱫᱤᱱᱟᱜ ᱞᱟᱹᱠᱛᱤ ᱜᱮ ᱵᱟᱝ ᱛᱟᱦᱟᱸ ᱠᱟᱱᱟ ᱡᱮ ᱡᱮ ᱦᱟᱺᱰᱤ ᱯᱟᱹᱣᱨᱟᱹ ᱥᱮ ᱱᱚᱣᱟ ᱫᱤᱱ ᱦᱤᱞᱳᱜ ᱦᱩᱞ ᱢᱟᱦᱟ ᱦᱤᱞᱳᱜ ᱢᱟᱱᱮ ᱤᱧᱫᱩᱧ ᱞᱟᱹᱭᱟ ᱡᱮ ᱤᱫᱤ ᱠᱷᱟᱱ ᱤᱫᱤᱢᱮ ᱚᱱᱚᱫᱤᱱ ᱤᱫᱤᱢᱮ, ᱚᱱᱟ ᱴᱷᱤᱠ ᱜᱮᱭᱟ ᱢᱟᱱᱟᱜ-ᱟ ᱡᱮ ᱥᱟᱡᱟᱜ ᱠᱟᱛᱷᱟ ᱟᱨᱠᱤ ᱱᱚᱣᱟ ᱦᱩᱞ ᱢᱟᱦᱟ ᱞᱮᱠᱟᱱᱟᱜ ᱫᱤᱱ ᱨᱮᱫᱚ ᱵᱟᱝ ᱤᱫᱤᱜᱮ ᱴᱷᱤᱠ ᱠᱟᱱᱟ᱾
ᱦᱩᱸ ᱮᱴᱟᱜ-ᱟᱜ ᱫᱚᱠᱟᱱ ᱢᱮ ᱞᱟᱹᱰᱩ ᱥᱮ ᱪᱮᱫ ᱪᱚᱝ ᱫᱚᱠᱟᱱ ᱢᱮ ᱚᱱᱠᱟ ᱜᱮ, ᱚᱱᱟ ᱦᱟᱺᱰᱤ ᱦᱚᱲᱮᱢ ᱧᱩ ᱵᱩᱞ ᱪᱩᱭ ᱭᱟ ᱚᱸᱰᱮ, ᱪᱮᱫ ᱠᱚ ᱵᱤᱯᱚᱫ ᱦᱳᱭᱳᱜ ᱛᱟᱭᱟ ᱚᱸᱰᱮ ᱜᱟᱹᱰᱤ ᱠᱚ ᱛᱟᱦᱮᱱᱟ ᱵᱟᱝ,
ᱦᱳᱭ ᱦᱳᱭ ᱦᱳᱭ ᱜᱚᱝᱠᱮ ᱚᱱᱟ ᱠᱚᱫᱚ ᱩᱱᱠᱩ ᱛᱚ ᱚᱱᱟ ᱢᱟᱠᱚ ᱵᱟᱠᱚ ᱵᱩᱪᱟ ᱩᱱᱠᱩ ᱩᱱᱠᱩ ᱢᱟᱛᱚ ᱫᱚᱨᱠᱟᱨ ᱠᱟᱱ ᱛᱟᱠᱚᱣᱟ ᱯᱚᱭᱥᱟ᱾
ᱚᱱᱟ ᱫᱚᱥ ᱵᱤᱥ ᱴᱟᱠᱟᱢ ᱞᱟᱵᱯᱟ ᱟᱢ ᱚᱱᱟ ᱞᱟᱹᱜᱤᱫ ᱚᱱᱮ ᱤᱱᱟᱹᱜ ᱰᱷᱟᱹᱨ ᱦᱚᱲᱮᱢ ᱤᱭᱟᱹᱭ ᱭᱟ ᱦᱟᱝ᱾
ᱦᱳᱭ ᱦᱳᱭ ᱜᱚᱝᱠᱮ ᱚᱱᱟ ᱜᱮᱛᱚ ᱫᱚᱥ ᱵᱤᱥ ᱴᱟᱠᱟ ᱜᱮ ᱮᱠᱷᱚᱱ ᱠᱚ ᱢᱚᱱᱮ ᱵᱟᱲᱟᱣᱟᱜ ᱠᱟᱱᱟ, ᱟᱨ ᱚᱱᱟᱜᱮ ᱵᱤᱨᱟᱴ ᱯᱚᱭᱥᱟ ᱞᱮᱠᱟ ᱠᱚ ᱢᱚᱱᱮ ᱵᱟᱲᱟᱜ ᱠᱟᱱ ᱛᱮᱜᱮ ᱚᱱᱟ ᱦᱚᱭᱛᱚ ᱢᱟᱱᱮ ᱟᱠᱚ ᱱᱤᱡᱮᱨᱟᱜ ᱛᱚ ᱠᱳᱭ ᱱᱤᱡᱮᱨᱟᱜ ᱠᱚ ᱪᱤᱱᱛᱟᱹᱭ ᱫᱟ ᱮᱠᱷᱚᱱ ᱛᱚ ᱦᱚᱲᱟᱜ ᱫᱚ ᱵᱟᱠᱚ ᱪᱤᱱᱛᱟᱹᱭ ᱫᱟ᱾
ᱱᱤᱡᱟᱹᱨ ᱥᱚᱢᱟᱡᱽ ᱨᱮᱱᱟᱜ ᱪᱮᱫ ᱪᱤᱠᱟᱹᱜ ᱠᱟᱱᱟ ᱚᱱᱟ ᱫᱚ ᱦᱩᱫᱤᱥ ᱵᱟᱹᱱᱩᱜ-ᱟ ᱪᱤᱠᱟᱛᱮ ᱠᱟᱢᱟᱣᱟ ᱚᱱᱟᱜᱮ ᱞᱟᱹᱴᱩᱭ ᱱᱟ ᱵᱟᱝ,
ᱦᱳᱭ ᱦᱳᱭ ᱾ ᱱᱚᱣᱟ ᱧᱮᱞ ᱧᱟᱢᱚᱜ ᱠᱟᱱᱟ ᱜᱚᱝᱠᱮ
ᱦᱚᱲ ᱠᱚ ᱦᱚᱲ ᱠᱚ ᱦᱚᱲᱟᱜ ᱯᱟᱭᱥᱟ ᱢᱮᱱᱟᱜ ᱛᱟᱭᱟ ᱢᱮᱱᱟᱜ ᱛᱟᱭᱟ ᱵᱟᱹᱱᱩᱜ ᱛᱟᱭᱟ ᱩᱱᱤᱭᱟᱜ ᱥᱚᱝᱥᱟᱨ ᱚᱠᱟ ᱞᱮᱠᱟ ᱢᱟᱱᱮ ᱦᱟᱺᱰᱤ ᱫᱚᱠᱟᱱ ᱠᱟᱫᱟᱭ ᱦᱟᱹᱱᱤ ᱦᱚᱸ ᱧᱩ ᱧᱩ ᱥᱟᱱᱟᱭ ᱭᱟ ᱥᱚᱝᱥᱟᱨ ᱨᱮ ᱢᱟᱱᱮ ᱜᱷᱟᱨᱚᱡᱽ ᱨᱮ ᱪᱟᱣᱞᱤ ᱠᱚ ᱪᱮᱫ ᱠᱚ ᱢᱮᱱᱟᱜ-ᱟ ᱵᱟᱹᱱᱩᱜ-ᱟ ᱚᱱᱟ ᱫᱚ ᱵᱟᱭ ᱧᱮᱞᱟᱦᱟᱜ ᱩᱱᱤ ᱦᱚᱸ ᱵᱟᱝ, ᱚᱱᱠᱟ ᱦᱚᱞᱤᱧ ᱧᱮᱞᱮᱫ ᱠᱚᱣᱟ ᱡᱟᱜᱟ ᱡᱟᱜᱟ ᱛᱮ ᱢᱟᱱᱮ ᱚᱲᱟᱜ ᱨᱮ ᱪᱮᱫ ᱥᱟᱣᱫᱟ ᱢᱮᱱᱟᱜ-ᱟ ᱵᱟᱹᱱᱩᱜ-ᱟ᱾ ᱢᱟᱱᱮ ᱦᱟᱹᱱᱤ ᱧᱩ ᱵᱩᱞ ᱠᱚᱣᱟᱜ ᱜᱟᱨᱡᱮᱱ ᱦᱩᱭᱱᱟ,
ᱦᱳᱭ ᱜᱚᱝᱠᱮ ᱚᱱᱠᱟ ᱜᱮ ᱦᱩᱭᱩᱜ ᱠᱟᱱᱟ᱾
ᱵᱟᱠᱚ ᱵᱩᱡᱷᱟᱹᱣᱮᱫ ᱠᱟᱱ ᱛᱟᱵᱚᱱᱟ ᱚᱱᱟᱛᱮ ᱚᱱᱠᱟ ᱜᱮ,
ᱦᱩᱸ ᱟᱨ ᱚᱱᱟ ᱡᱮᱢᱚᱱ
ᱦᱟᱺᱰᱤ ᱦᱟᱺᱰᱤ ᱯᱟᱹᱣᱨᱟᱹ ᱵᱟᱢ ᱵᱟᱫ ᱫᱟᱲᱤᱭᱟᱜ-ᱟ ᱵᱟᱝ ᱤᱱᱟᱹᱜ ᱫᱤᱱ ᱢᱟᱱᱮ ᱞᱟᱦᱟ ᱠᱷᱚᱡ ᱠᱚ ᱠᱟᱹᱢᱤ ᱟᱹᱜᱩ ᱠᱟᱫᱟ᱾
ᱞᱟᱦᱟ ᱞᱟᱦᱟ ᱨᱮ ᱤᱭᱟᱹᱜ ᱦᱚᱲ ᱠᱚ ᱠᱟᱹᱢᱤ ᱟᱹᱜᱩ ᱠᱟᱫᱟ ᱵᱟᱝ ᱚᱱᱟ ᱪᱚᱰᱚᱨᱚ ᱠᱟᱫᱟ ᱠᱚ ᱢᱟᱱᱮ ᱵᱟᱢ ᱵᱟᱫ ᱫᱟᱲᱤᱭᱟᱜ-ᱟ ᱰᱟᱭᱨᱮᱠᱴ ᱫᱚ᱾ ᱟᱫᱚ ᱵᱟᱝ ᱵᱟᱫ ᱦᱚᱸ ᱵᱟᱹᱧ ᱢᱮᱱᱟ ᱡᱮ ᱢᱟᱱᱮ ᱠᱚᱱᱴᱨᱳᱞ ᱛᱟᱦᱮᱱ ᱢᱮ ᱵᱟᱝ ᱧᱩ ᱫᱚ ᱧᱩᱭ ᱢᱮ᱾
ᱠᱟᱨᱚᱱ ᱜᱚᱝᱠᱮ ᱟᱫᱚ ᱚᱱᱟ ᱛᱚᱢᱟᱛᱚ, ᱱᱮᱥᱟᱨᱮ ᱯᱚᱨᱤᱱᱚᱛᱚ ᱞᱮᱠᱟ ᱯᱚᱨᱤᱱᱚᱛᱚ ᱠᱟᱱ ᱛᱟᱠᱚᱣᱟ᱾
ᱦᱩᱸ᱾
ᱟᱫᱚ ᱚᱱᱟ ᱵᱟᱝ ᱧᱩ ᱞᱮᱠᱷᱟᱱ ᱛᱚ ᱛᱚ ᱠᱚᱧ ᱧᱮᱞ ᱠᱟᱜ ᱠᱚᱣᱟ ᱜᱚᱝᱠᱮ ᱟᱞᱮ ᱥᱮᱫ, ᱢᱟ ᱵᱟᱠᱚ ᱧᱩᱭ ᱢᱟ ᱢᱟᱱᱮ ᱥᱮᱛᱟᱜ ᱵᱮᱲᱟᱧ ᱧᱮᱞ ᱠᱟᱜ ᱠᱚ ᱜᱮᱭᱟ ᱢᱟᱱᱮ ᱛᱷᱟᱨ ᱛᱷᱟᱨᱟᱜ ᱜᱮᱭᱟ ᱠᱚ᱾
ᱦᱳᱭ ᱚᱝᱠᱟ ᱜᱮ ᱟᱞᱮ ᱥᱮᱜ ᱦᱚᱸ ᱱᱚᱛᱮ ᱨᱮ ᱢᱤᱫᱴᱮᱡ ᱢᱤᱫᱴᱮᱡ ᱠᱚᱲᱟ ᱢᱟᱱᱮ ᱚᱝᱠᱟ ᱜᱮ ᱩᱱᱤ ᱛᱷᱟᱢᱟᱠᱩᱨᱮ ᱡᱚᱢᱟ ᱵᱟᱝ, ᱟᱫᱚ ᱚᱝᱠᱟ ᱞᱟ ᱴᱩ ᱦᱚᱲ ᱠᱚ ᱡᱚᱢᱮᱫ ᱠᱟᱱ ᱛᱟᱦᱮᱸᱱᱟ ᱟᱫᱚ ᱩᱱᱤ ᱢᱟ ᱚᱠᱟ ᱞᱮᱠᱟᱭ ᱠᱚᱭ ᱠᱚᱣᱟ ᱩᱱᱠᱩ ᱞᱟᱹᱴᱩ ᱦᱚᱲ ᱫᱚ ᱢᱟᱱᱮ ᱟᱡ ᱵᱟᱵᱟ ᱛᱟᱠᱚ ᱩᱝᱠᱩ᱾ ᱛᱟᱭᱚᱢ ᱛᱮ ᱵᱚᱞᱮ, ᱟᱪᱠᱟ ᱢᱟᱱᱮ ᱚᱝᱠᱟᱭ ᱯᱷᱤᱴ ᱱᱟᱭ ᱵᱷᱤᱸᱫᱟᱹᱲ ᱱᱟᱭ᱾
ᱦᱮᱸ᱾
ᱛᱟᱭᱚᱢ ᱛᱮ ᱚᱠᱟ ᱞᱮᱠᱟ ᱵᱟᱝ, ᱢᱤᱫ ᱦᱚᱲᱮ ᱛᱷᱟᱢᱟᱠᱩᱨ ᱠᱚᱭ ᱛᱟᱭᱚᱢ ᱛᱮ ᱵᱚᱞᱮ ᱢᱚᱪᱮᱱᱟ᱾ ᱚᱝᱠᱟ ᱜᱮ ᱚᱝᱠᱟ ᱜᱮᱞᱤᱧ ᱵᱟᱰᱟᱭ ᱠᱟᱫᱟ, ᱟᱭ ᱟᱭᱢᱟ ᱡᱟᱭᱜᱟ ᱨᱮ ᱢᱟᱱᱮ ᱚᱝᱠᱟ, ᱡᱚᱢ ᱥᱟᱱᱟ ᱛᱮᱦᱚᱸ ᱵᱚᱞᱮ ᱠᱚ ᱯᱷᱤᱴᱩᱜ ᱜᱮᱭᱟ ᱚᱝᱠᱟ ᱱᱮᱥᱟ ᱵᱚᱥᱛᱩ ᱫᱚ,
ᱚᱱᱟ ᱫᱚ ᱱᱮᱥᱟ ᱨᱮ ᱯᱚᱨᱤᱱᱤᱛᱚ ᱠᱟᱱᱟ ᱟᱫᱚ ᱚᱱᱟ ᱡᱤᱱᱤᱥᱴᱟᱜ ᱵᱟᱭ ᱧᱟᱢ ᱞᱮᱠᱷᱟᱱ ᱜᱮ ᱚᱝᱠᱟ ᱚᱵᱚᱥᱛᱟ ᱟᱨᱚ ᱚᱱᱟ ᱡᱤᱱᱤᱥ ᱴᱟᱜ ᱧᱟᱢ ᱞᱮᱠᱷᱟᱱ ᱜᱮ ᱟᱨᱚ ᱴᱷᱤᱠᱚᱜᱼᱟᱭ᱾
ᱦᱮᱸ᱾ ᱡᱚᱢ ᱞᱮᱱᱠᱷᱟᱱ ᱦᱚᱸ ᱮᱱᱛᱮ ᱢᱟᱱᱮ
ᱟᱨ ᱱᱚᱣᱟ ᱠᱷᱟᱹᱛᱤᱨ ᱜᱮ ᱱᱚᱣᱟ ᱠᱷᱟᱹᱛᱤᱨ ᱜᱮ ᱜᱚᱝᱠᱮ ᱟᱵᱚ ᱦᱟᱺᱰᱤ ᱯᱟᱹᱣᱨᱟᱹ ᱧᱩ ᱠᱷᱟᱹᱛᱤᱨ ᱛᱮᱜᱮ ᱛᱚ ᱱᱚᱣᱟ ᱟᱵᱚᱣᱟᱜ ᱵᱚᱱ ᱵᱟᱵᱚᱱ ᱪᱤᱠᱟᱹ ᱫᱟᱲᱮᱭᱟᱜ ᱠᱟᱱᱟ᱾
ᱦᱩᱸ ᱦᱩᱸ᱾
ᱟᱨ ᱩᱱᱟᱹᱜ ᱞᱟᱛᱟᱨ ᱨᱮ ᱱᱟᱦᱟᱛᱤ ᱫᱚ ᱢᱮᱱᱟᱜ ᱵᱚᱱ ᱜᱮᱭᱟ᱾
ᱛᱤᱦᱤᱧ ᱮᱢ ᱧᱩ ᱵᱩᱞᱱᱟ, ᱜᱟᱯᱟ ᱧᱩ ᱵᱩᱞᱩᱜᱼᱟ ᱚᱝᱠᱟ ᱜᱤ ᱫᱤᱱᱟᱹᱢ ᱜᱤ ᱡᱩᱫᱤᱢ ᱧᱩ ᱵᱩᱞ ᱠᱚᱜ ᱠᱷᱟᱡ ᱦᱟᱝ᱾ ᱠᱟᱡᱮ ᱟᱢ ᱟᱢᱨᱮᱱ ᱟᱭᱩ ᱦᱚᱲᱮ ᱪᱟᱞᱟᱜ ᱛᱟᱢᱟ ᱤᱭᱟᱹᱛᱮ ᱦᱟᱹᱡᱨᱤ ᱠᱟᱹᱢᱤ ᱥᱮ ᱪᱮᱫ ᱠᱚ ᱵᱟᱝ᱾
ᱦᱳᱭ ᱦᱳᱭ᱾
ᱛᱟᱭᱚᱢ ᱛᱮ ᱩᱱᱤ ᱪᱟᱞᱟᱜ ᱠᱷᱟᱡ ᱫᱚ ᱦᱟᱸᱜ ᱦᱟᱸᱰᱮ ᱪᱮᱜ ᱠᱚ ᱦᱟᱸᱜ ᱥᱩᱥᱤ ᱠᱤᱱ ᱜᱟᱭᱟᱱᱤ, ᱦᱟᱹᱱᱤ ᱠᱚᱲᱟ ᱱᱩᱭ ᱠᱚᱲᱟ ᱦᱟᱝ᱾
ᱟᱨ ᱱᱩᱭ ᱥᱟᱶᱛᱮᱢ ᱤᱭᱟᱹᱜ ᱜᱟᱞᱢᱟᱨᱟᱜ ᱠᱟᱱᱟ ᱪᱮᱫ ᱠᱚ ᱦᱟᱸᱜ, ᱛᱟᱭᱚᱢ ᱛᱮ ᱚᱸᱰᱮ ᱠᱷᱚᱡ ᱜᱮ ᱦᱟᱸᱜ ᱠᱤᱱ ᱥᱴᱟᱴ ᱠᱮᱫᱟ᱾ ᱥᱚᱝᱥᱟᱨ ᱵᱟᱲᱤᱡ ᱨᱮᱱᱟᱜ ᱤᱭᱟᱹ ᱫᱚ, ᱠᱩᱨᱩᱢᱩᱴᱩ ᱫᱚ, ᱮ ᱦᱟᱹᱱᱤ ᱦᱟᱹᱱᱤ ᱡᱩᱫᱤ ᱟᱠᱚ ᱚᱲᱟᱜ ᱮ ᱫᱟᱞ ᱧᱤᱨ ᱤᱫᱤ ᱫᱟᱢ ᱛᱮᱫᱚ ᱵᱩᱡᱷᱟᱹᱣ ᱢᱮ ᱪᱟᱵᱟᱭᱮᱱ ᱛᱟᱹᱠᱤᱱᱟ ᱱᱩᱠᱤᱱᱟᱜ ᱫᱚ, ᱢᱤᱞᱟᱹᱜ ᱞᱟᱹᱜᱤᱫ ᱟᱹᱰᱤ ᱠᱚᱥᱴᱚ ᱜᱮᱭᱟ᱾
ᱟᱨ ᱱᱮᱛᱟᱨ ᱢᱟ ᱚᱝᱠᱟ ᱜᱮ ᱵᱮᱥᱤᱨ ᱵᱷᱟᱜᱽ ᱦᱳᱭᱳᱜ ᱠᱟᱱ ᱜᱮᱭᱟ᱾
ᱦᱩᱸ᱾ ᱛᱮᱦᱮᱸᱱ ᱜᱟᱯᱟ ᱚᱝᱠᱟ ᱜᱮ ᱛᱷᱚᱨ ᱡᱟᱹᱥᱛᱤ ᱞᱤᱧ ᱧᱮᱞ ᱵᱟᱲᱟᱭᱮᱫ ᱠᱚᱣᱟ ᱵᱟᱝ᱾
ᱦᱳᱭ ᱦᱳᱭ ᱦᱳᱭᱺ
ᱧᱩ ᱵᱩᱞᱩᱜᱟᱭ ᱦᱟᱹᱱᱤ ᱦᱚᱸ, ᱞᱟᱹᱲᱦᱟᱹᱭ ᱡᱷᱚᱜᱚᱲᱟᱜ ᱟᱠᱤᱱ᱾
ᱠᱟᱱ ᱧᱩᱫᱚ ᱧᱩᱭ ᱢᱮ ᱞᱤᱢᱤᱴ ᱨᱮ ᱧᱩᱭ ᱢᱮ᱾
ᱦᱩᱸ᱾
ᱟᱫᱚ ᱱᱚᱣᱟ ᱫᱚ ᱞᱤᱢᱤᱴ ᱠᱚᱦᱚᱸ ᱠᱚ ᱯᱟᱨᱚᱢ ᱤᱫᱤᱭᱮᱜ ᱫᱚ᱾
ᱮᱠᱫᱚᱢ ᱚᱵᱷᱟᱨ ᱧᱩ ᱮᱠᱫᱚᱢ, ᱱᱤᱡᱮᱨᱟᱜ ᱢᱟᱱᱮ ᱦᱚᱲᱢᱚ ᱵᱟᱭ ᱰᱟᱱᱴᱟᱣ ᱫᱟᱲᱮᱭᱟᱜᱼᱟ ᱤᱱᱟᱹᱜ ᱟᱸᱴ ᱮ ᱧᱩ ᱠᱟᱜᱼᱟ᱾ ᱛᱚᱵᱮ ᱢᱟ ᱥᱚᱢᱚᱭ ᱠᱚ ᱦᱟᱸᱜ ᱪᱟᱵᱟᱭᱮᱱ ᱛᱟᱞᱟᱝᱟ ᱦᱟᱸᱜ᱾
ᱦᱳᱭ ᱟᱨᱚ ᱱᱚᱝᱠᱟ ᱜᱮᱞᱟᱝ ᱨᱚᱯᱚᱲᱟ ᱯᱚᱨᱮᱛᱮ᱾
ᱦᱩᱸ
ᱢᱟ ᱛᱟᱦᱚᱞᱮ ᱜᱚᱢᱠᱮ ᱡᱚᱦᱟᱨ ᱜᱮ᱾
ᱢᱟ ᱡᱚᱦᱟᱨ᱾
ᱦᱩᱸ